ᱦᱮᱸ ᱜᱚᱝᱠᱮ᱾
ᱦᱮᱸ ᱜᱚᱢᱠᱮ ᱟᱸᱡᱚᱢᱚᱜ ᱠᱟᱱ ᱛᱟᱵᱮᱱᱟ ᱨᱚᱲᱺ
ᱦᱮᱸ, ᱦᱮᱸ, ᱦᱮᱸ᱾ ᱛᱚ ᱛᱟᱦᱚᱞᱮ ᱡᱚᱦᱟᱨ ᱜᱮ ᱟᱹᱰᱤ ᱫᱤᱱ ᱯᱚᱨ ᱠᱚᱞ ᱦᱩᱭᱱᱟ ᱦᱮᱸ ᱥᱮ᱾
ᱦᱮᱸ ᱦᱮᱸ ᱡᱚᱦᱟᱨ ᱜᱮ, ᱡᱚᱦᱟᱨ ᱜᱮ, ᱛᱟᱨ ᱪᱮᱫ ᱠᱚᱢ ᱪᱤᱠᱟᱹ ᱵᱟᱲᱟᱭᱮᱜ-ᱟ ᱵᱟᱢ ᱫᱤᱥᱟᱹ ᱵᱟᱲᱟᱭᱟᱹᱧ ᱠᱟᱱᱟ ᱱᱮᱛᱟᱨ ᱫᱚ?
ᱪᱤᱠᱟᱹ ᱵᱟᱲᱟ ᱵᱚᱞᱛᱮ ᱱᱟᱦᱟᱜ ᱱᱚᱜᱼᱚᱭ ᱱᱟ ᱱᱟᱣᱟ ᱱᱟᱦᱟᱜ ᱱᱚᱜᱼᱚᱭ ᱵᱟᱹᱦᱩ ᱠᱚ ᱟᱹᱜᱩ ᱦᱩᱭ ᱠᱟᱱᱟ ᱛᱚ᱾ ᱦᱮᱸ ᱛᱟᱦᱚᱞᱮ ᱚᱱᱟ ᱨᱮᱜᱮ ᱱᱟᱦ ᱠᱟᱹᱴᱤᱡ ᱠᱟᱹᱴᱤᱡ ᱤᱭᱟᱹ ᱛᱮᱫᱚ ᱜᱚᱸᱱᱰᱳ ᱜᱳᱞ ᱵᱟᱲᱟ ᱦᱩᱭ ᱟᱠᱟᱱᱟ᱾
ᱚ ᱟᱪᱪᱷᱟ ᱵᱚᱨᱥᱟ ᱫᱤᱱ ᱥᱮᱴᱮᱨᱚᱜ ᱠᱟᱱᱟ ᱟᱨᱵᱤᱱ ᱵᱟᱯᱞᱟᱭᱮᱱᱟ?
ᱮᱠᱫᱚᱢ ᱮᱠᱫᱚᱢ ᱟᱨ ᱱᱚᱣᱟ ᱜᱮ ᱱᱟᱦᱟᱜ ᱵᱷᱟᱞᱤ ᱴᱟᱭᱤᱢ ᱫᱚᱞᱤᱧ ᱧᱮᱞ ᱠᱟᱜ ᱛᱟᱦᱮᱱᱟ ᱦᱮᱸ ᱥᱮ᱾ ᱛᱟᱦᱚᱞᱮ ᱢᱚᱴᱟᱢᱩᱴᱤ ᱵᱟᱯᱞᱟ ᱨᱮ ᱱᱮᱣᱛᱟ ᱞᱮᱫ ᱯᱮᱭᱟ ᱵᱟᱯᱮ ᱦᱮᱡ ᱞᱮᱱᱟ ᱟᱹᱰᱤ ᱫᱩᱠᱤᱧ ᱵᱩᱡᱷᱟᱹᱣ ᱠᱮᱭᱟ ᱚᱱᱟ ᱜᱮ᱾
ᱟᱨ ᱜᱚᱢᱠᱮ ᱟᱞᱚᱢ ᱞᱟᱹᱭᱟ᱾ ᱠᱟᱴᱤᱜ ᱫᱤᱞᱞᱤ ᱥᱮᱫ ᱪᱟᱞᱟᱣ ᱦᱩᱭ ᱞᱮᱱᱟ ᱨᱩᱣᱟᱹᱲ ᱵᱟᱝ ᱫᱟᱲᱮ ᱦᱩᱭ ᱞᱮᱱᱟ ᱚᱱᱟ ᱚᱸᱰᱮ ᱪᱟᱞᱟᱣ ᱦᱩᱭ ᱞᱮᱱᱟ ᱫᱟᱬᱟᱱ ᱜᱮ ᱚᱸᱰᱮ᱾
ᱦᱮᱞᱳ᱾
ᱵᱟᱯᱞᱟ ᱚᱠᱛᱮ ᱛᱮ ᱨᱩᱣᱟᱹᱲᱚᱜ ᱠᱟᱛᱷᱟ ᱛᱟᱦᱮᱸ ᱠᱟᱱᱟ, ᱢᱮᱱᱠᱷᱟᱱ ᱚᱱᱟ ᱚᱠᱛᱚ ᱨᱮ ᱵᱟᱝᱞᱤᱧ ᱥᱮᱴᱮᱨ ᱫᱟᱲᱮ ᱟᱠᱟᱣᱫᱟ᱾
ᱟᱪᱪᱷᱟ ᱟᱪᱪᱷᱟ ᱦᱮᱸ ᱛᱚ ᱟᱹᱞᱤᱧᱟᱜ ᱨᱚᱲ ᱧᱟᱢᱚᱜ ᱠᱟᱱᱟ ᱴᱷᱤᱠ ᱴᱷᱟᱠ ᱜᱚᱝᱠᱮ?
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱠᱟᱹᱴᱤᱡ ᱱᱮᱴᱳᱣᱟᱨᱠ ᱤᱥᱩᱭᱫᱟᱭ ᱛᱚ᱾
ᱟᱪᱪᱷᱟ, ᱟᱪᱪᱷᱟ, ᱟᱪᱷᱟ, ᱟᱪᱷᱟ ᱦᱤᱛᱳ ᱛᱟᱦᱞᱮ ᱚᱠᱟ-ᱚᱠᱟ ᱠᱚᱨᱮ ᱢᱮᱱᱟᱜ ᱵᱮᱱᱟ ᱱᱤᱛᱚᱜ ᱫᱚ?
ᱟᱹᱞᱤᱧ ᱫᱚ ᱱᱟᱜ ᱱᱚᱜ-ᱚᱭ ᱟᱛᱳ ᱞᱤᱧ ᱦᱮᱡ ᱠᱟᱱᱟ ᱛᱮᱦᱤᱧ ᱜᱟᱯᱟ ᱫᱚ᱾ ᱫᱷᱟᱨ ᱨᱮ ᱞᱤᱧ ᱫᱩᱲᱩᱵ ᱠᱟᱱᱟ ᱟᱨᱠᱤ᱾
ᱟᱪᱪᱷᱟ, ᱟᱪᱪᱷᱟ, ᱟᱪᱷᱟ ᱾ ᱛᱟᱦᱞᱮ ᱱᱤᱛᱚᱜ ᱫᱚ ᱟᱹᱛᱩ ᱠᱚᱨᱮᱜ ᱜᱮ ᱵᱟᱝ?
ᱦᱳᱭ ᱟᱹᱛᱩ ᱠᱚᱨᱮ ᱜᱮ᱾
ᱛᱟᱦᱚᱞᱮ ᱛᱚ ᱠᱟᱹᱢᱤ ᱵᱟᱲᱟ ᱛᱚ ᱱᱟᱦᱟᱜ ᱮ ᱠᱟᱹᱢᱤ ᱵᱟᱲᱟ ᱛᱚ, ᱟᱪᱪᱷᱟ᱾ ᱟᱪᱪᱷᱟ ᱱᱚᱝᱠᱟᱱᱟᱜ ᱤᱭᱟᱹ ᱠᱚ ᱵᱟᱝ ᱦᱩᱭ ᱠᱟᱱᱛᱮ ᱢᱟᱱᱮ ᱚᱱᱠᱟᱱᱟᱜ ᱟᱨᱠᱤ ᱚᱱᱮ ᱫᱟᱜ ᱡᱟᱹᱲᱤ ᱠᱚ
ᱟᱞᱮ ᱥᱮᱫ ᱫᱚ ᱛᱮᱢᱚᱱ ᱫᱟᱜ ᱡᱟᱹᱲᱤ ᱫᱚ ᱟᱣᱨᱤᱭᱟᱜᱼᱟ ᱟᱨᱠᱤ
ᱟᱪᱪᱷᱟ
ᱦᱩᱭ ᱞᱮᱱᱟ ᱜᱚᱴᱟ ᱫᱤᱱ ᱢᱟᱲᱟᱝ ᱦᱩᱭ ᱞᱮᱱᱟ ᱢᱮᱱᱠᱷᱟᱱ ᱠᱷᱮᱛ ᱠᱚᱫᱚ ᱨᱚᱦᱚᱲ ᱪᱟᱵᱟᱣ ᱟᱠᱟᱱᱟ ᱟᱞᱮ ᱥᱮᱫ ᱫᱚ ᱟᱯᱮ ᱥᱮᱫ ᱨᱮᱱᱟᱜ ᱚᱠᱟ ᱞᱮᱠᱟᱱᱟᱜ ᱠᱚ ᱟᱯᱮ ᱥᱮᱫ ᱫᱚ
ᱟᱞᱮᱥᱮᱫ ᱢᱟ ᱱᱤᱛᱚᱜ ᱫᱚ ᱱᱟᱦᱟᱜ ᱚᱱᱠᱟ ᱞᱮᱛᱟᱲ ᱧᱚᱜ ᱜᱮᱭᱟ ᱟᱫᱚ ᱩᱱᱟᱹᱜᱴᱟ ᱫᱚ ᱟᱞᱮᱥᱮᱫ ᱦᱚᱸ ᱟᱹᱨᱤ ᱥᱟᱹᱨᱤᱫᱤᱜᱼᱟ ᱾ ᱦᱮᱸᱥᱮ ᱚᱱᱟᱛᱮ ᱱᱟᱦᱟᱜ ᱱᱟᱣᱟ ᱵᱟᱹᱦᱩ ᱦᱚᱸ ᱩᱱᱟᱹᱜ ᱫᱚ ᱪᱟᱯ ᱵᱟᱭ ᱧᱟᱢᱮᱫᱼᱟ ᱦᱮᱸᱥᱮ
ᱟᱪᱪᱷᱟ ᱵᱟᱯᱞᱟ ᱛᱟᱨᱟ ᱨᱮᱫᱚ ᱵᱟᱝᱠᱚ ᱠᱟᱢᱤ ᱦᱚᱪᱚ ᱠᱚᱫᱚ ᱟᱞᱚᱵᱤᱱ ᱠᱟᱢᱤ ᱦᱚᱪᱚᱭᱮᱭᱟ
ᱚᱱᱟ ᱢᱟ ᱠᱟᱛᱷᱟ ᱠᱟᱱ ᱜᱮᱭᱟ ᱢᱮᱱᱠᱷᱟᱱ ᱟᱫᱚ ᱡᱟᱭᱦᱳᱠ ᱟᱨᱠᱤ ᱢᱤᱫᱴᱟᱝ ᱨᱮᱸᱜᱮᱡ ᱚᱲᱟᱜ ᱨᱮᱱ ᱠᱩᱲᱤ ᱜᱤᱫᱽᱨᱟᱹ ᱠᱟᱱᱟᱭ ᱱᱟᱦᱟᱜ ᱮ ᱞᱟᱹᱭᱫᱟᱭ ᱠᱟᱢᱤ ᱫᱩᱧ ᱫᱟᱲᱮᱭᱟᱜ ᱜᱮᱭᱟ ᱦᱮᱸ ᱥᱮ
ᱟᱪᱪᱷᱟ ᱟᱡ ᱛᱮᱜᱮ ᱞᱟᱹᱭ ᱫᱟ ᱠᱟᱹᱢᱤᱧ ᱫᱟᱲᱮᱭᱟᱜᱼᱟ ᱢᱟᱱᱮ ᱵᱟᱢᱯᱮ ᱟᱹᱪᱚᱭᱮ ᱠᱟᱱ ᱨᱮᱦᱚᱸ
ᱦᱮᱸ ᱦᱮᱸ ᱦᱮᱸ ᱛᱟᱨ ᱢᱟᱱᱮ ᱚᱱᱟᱜᱮ ᱢᱤᱫᱴᱟᱝ ᱟᱹᱰᱤ ᱵᱷᱟᱜᱤ ᱞᱤᱧ ᱵᱩᱡᱽ ᱠᱮᱫᱼᱟ ᱡᱮ ᱢᱤᱫᱴᱟᱝ ᱵᱟᱠᱷᱟᱡ ᱫᱚ ᱱᱮᱛᱟᱨ ᱠᱚ ᱠᱩᱲᱤ ᱜᱤᱫᱽᱨᱟᱹ ᱱᱚᱜᱼᱚᱭ ᱧᱮᱞᱚᱜ ᱠᱟᱱᱟ ᱡᱮ ᱵᱟᱠᱚ ᱠᱟᱢᱤ ᱞᱟᱜᱤᱫᱚᱜ ᱠᱟᱱᱟ ᱦᱮᱸᱥᱮ
ᱵᱟᱝᱢᱟ ᱱᱮᱛᱟᱨ ᱠᱚ ᱮᱠᱟᱞᱜᱮ ᱵᱟᱝᱠᱚ ᱠᱟᱹᱢᱤᱭᱮᱫᱟ ᱱᱮᱠᱟ ᱠᱚᱨᱮ ᱦᱮ ᱧᱮᱞᱟᱢ ᱵᱷᱟᱞᱮ ᱵᱷᱟᱞᱮ ᱠᱚ ᱥᱟᱡᱟᱜ ᱠᱟᱱᱟ ᱠᱚ ᱚᱠᱟᱨᱮ ᱤᱱᱥᱴᱟᱜᱨᱟᱢ ᱨᱮ ᱨᱤᱞᱥ ᱠᱚᱠᱚ ᱵᱮᱱᱟᱣ ᱮᱫᱟ ᱯᱷᱮᱥᱵᱩᱠ ᱨᱮ ᱨᱤᱞᱥ ᱠᱚ ᱵᱮᱱᱟᱣ ᱮᱫᱟ ᱮᱢᱟᱱ ᱮᱢᱟᱱ ᱪᱮᱫ ᱠᱚᱪᱚ ᱠᱚ ᱪᱤᱠᱟᱹ ᱵᱟᱲᱟᱭᱮᱫᱼᱟ
ᱮᱠᱫᱚᱢ ᱮᱠᱫᱚᱢ ᱮᱠᱫᱚᱢ ᱦᱮᱸᱛᱟᱨ ᱵᱟᱦᱩᱲᱤᱭᱟᱹ ᱦᱮᱸ ᱠᱟᱢᱤ ᱜᱮ ᱵᱟᱠᱚ ᱠᱟᱢᱤ ᱞᱟᱜᱤᱫᱚᱜ ᱠᱟᱱᱟ ᱟᱫᱚ ᱦᱟᱱᱮ ᱠᱚ ᱞᱟᱹᱭᱟ ᱡᱮ ᱟᱞᱮ ᱫᱚ ᱠᱟᱴᱤᱡ ᱠᱷᱚᱱᱟᱜ ᱦᱳᱥᱴᱮᱞ ᱨᱮ ᱢᱮᱱᱟᱜ ᱞᱮᱭᱟ ᱛᱟᱦᱞᱮ ᱟᱞᱮ ᱫᱚ ᱠᱟᱢᱤ ᱠᱚᱫᱚ ᱵᱟᱞᱮ ᱥᱮᱬᱟᱣ ᱠᱟᱜᱼᱟ
ᱦᱳᱭ ᱥᱟᱶᱛᱮ ᱟᱨᱚ ᱠᱚ ᱞᱟᱹᱭᱟ ᱦᱟᱱᱮ ᱮᱢᱮ ᱞᱮ ᱯᱟᱥ ᱟᱠᱟᱫᱟ ᱵᱤᱭᱮ ᱞᱮ ᱯᱟᱥ ᱠᱟᱫᱟ
ᱦᱳᱭ ᱮᱢᱮ ᱞᱮ ᱯᱟᱥ ᱠᱟᱫᱟ ᱵᱤᱭᱮ ᱞᱮ ᱯᱟᱥ ᱠᱟᱫᱟ ᱟᱨ ᱚᱲᱟᱜ ᱦᱚᱲ ᱚᱱᱠᱟᱱ ᱦᱚᱲ ᱜᱮ ᱞᱟᱹᱭᱟᱠᱚ ᱢᱟᱹᱭ ᱫᱚ ᱦᱳᱥᱴᱮᱞ ᱨᱮ ᱛᱟᱦᱮᱸ ᱠᱟᱱᱟᱭ ᱛᱟᱦᱚᱞᱮ ᱠᱟᱢᱤ ᱠᱚᱫᱚ ᱵᱟᱭ ᱵᱟᱲᱟᱭᱟ ᱦᱮᱸ ᱥᱮ ᱵᱟᱝ ᱟᱫᱚ ᱱᱚᱣᱟ ᱨᱮᱱᱟᱜ ᱫᱩᱥᱤ ᱫᱟᱨ ᱫᱚ ᱚᱠᱚᱭ ᱦᱩᱭᱩᱜᱼᱟ ᱚᱲᱟᱜ ᱦᱚᱲ ᱜᱮᱛᱚ ᱦᱮᱸ ᱥᱮ ᱵᱟᱝ
ᱚᱲᱟᱜ ᱦᱚᱲ ᱜᱮ ᱦᱟᱸᱜ ᱦᱳᱥᱴᱮᱞ ᱠᱷᱚᱱᱟᱜ ᱠᱚ ᱦᱤᱡᱩᱜᱼᱟ ᱩᱱ ᱥᱚᱢᱚᱭ ᱥᱮᱬᱟ ᱦᱚᱸ ᱠᱟᱹᱴᱤᱡ ᱵᱟᱝ ᱠᱚ ᱠᱟᱹᱢᱤ ᱵᱟᱠᱚ ᱠᱟᱹᱢᱤ ᱦᱚᱪᱚ ᱠᱚᱣᱟ
ᱮᱠᱫᱚᱢ ᱮᱠᱫᱚᱢ ᱢᱟᱱᱮ ᱱᱚᱜᱼᱚᱭ ᱡᱮ ᱢᱟᱹᱭ ᱛᱟᱠᱚ ᱱᱚᱜᱼᱚᱭ ᱵᱟᱠᱚ ᱠᱟᱹᱢᱤ ᱦᱚᱪᱚᱭᱮᱫ ᱠᱚᱣᱟ ᱦᱮᱸ ᱥᱮ
ᱦᱩᱸ
ᱛᱚ ᱱᱚᱣᱟ ᱨᱮᱱᱟᱜ ᱡᱟᱦᱟᱸ ᱤᱭᱟᱹ ᱠᱟᱱᱟ ᱟᱨᱠᱤ ᱢᱟᱱᱮ ᱟᱵᱚ ᱟᱜᱟᱢ ᱫᱤᱱ ᱛᱟᱦᱚᱞᱮ ᱛᱚ ᱟᱰᱤ ᱧᱩᱛᱟᱹᱛ ᱯᱚᱨᱡᱟᱭ ᱨᱮ ᱯᱟᱲᱟᱣ ᱫᱟᱲᱮᱭᱟᱜᱼᱟ ᱦᱳᱭᱛᱳ ᱢᱤᱫᱴᱟᱝ ᱪᱟᱹᱠᱨᱤ ᱡᱟᱢᱟᱭ ᱵᱟᱭ ᱧᱟᱢ ᱞᱮᱫᱮᱭᱟ ᱪᱮᱫ ᱵᱤᱱ ᱞᱟᱹᱭᱟ ᱜᱚᱝᱠᱮ
ᱦᱮᱸ ᱮᱠᱫᱚᱢ ᱮᱠᱫᱚᱢ ᱟᱨ ᱟᱡ ᱛᱮᱦᱚᱸ ᱡᱩᱫᱤ ᱢᱤᱫᱴᱟᱝ ᱱᱚᱝᱠᱟ ᱪᱟᱹᱠᱨᱤ ᱵᱟᱭ ᱡᱳᱜᱟᱲ ᱫᱟᱲᱮᱜᱼᱟ ᱛᱟᱦᱚᱞᱮ ᱛᱚ ᱯᱩᱨᱟᱹ ᱜᱮ ᱧᱩᱛᱟᱹᱛ ᱰᱟᱦᱟᱨ ᱜᱮ ᱞᱟᱹᱭ ᱜᱟᱱᱚᱜ ᱠᱟᱱᱟ ᱾
ᱮᱠᱫᱚᱢ ᱛᱟᱦᱚᱞᱮ ᱮᱠ ᱵᱟᱭ ᱠᱟᱢᱤ ᱫᱟᱲᱮᱭᱟᱜ ᱥᱮ ᱱᱚᱜᱼᱚᱭ ᱢᱤᱫᱴᱟᱝ ᱜᱤᱫᱽᱨᱟᱹ ᱜᱤᱫᱽᱨᱟᱹ ᱦᱳᱭᱛᱳ ᱦᱩᱭᱮᱱ ᱛᱟᱭᱟᱭ ᱟᱫᱚ ᱱᱟᱦᱟᱜ ᱡᱟᱦᱟᱱᱟᱜ ᱵᱟᱝ ᱡᱟᱦᱟᱱᱟᱜ ᱠᱟᱢᱤ ᱠᱟᱛᱮᱫ ᱟᱨᱡᱟᱣ ᱦᱩᱭᱩᱜ ᱛᱟᱭᱟ ᱛᱟᱨᱯᱚᱨ ᱚᱱᱟ ᱟᱨᱡᱟᱣ ᱠᱟᱛᱮᱫ ᱟᱡ ᱨᱮᱱ ᱜᱤᱫᱽᱨᱟᱹ ᱯᱟᱲᱦᱟᱣ ᱦᱩᱭᱩᱜ ᱛᱟᱭᱟ ᱦᱮᱸ ᱥᱮ ᱵᱟᱝ
ᱦᱮᱸ ᱮᱠᱫᱚᱢ ᱮᱠᱫᱚᱢ
ᱛᱟᱦᱞᱮ ᱟᱨ ᱡᱩᱫᱤ ᱟᱡ ᱡᱩᱫᱤ ᱮᱠᱟᱞ ᱠᱟᱢᱤ ᱜᱤ ᱡᱩᱫᱤ ᱚᱱᱠᱟ ᱵᱟᱭ ᱠᱟᱹᱢᱤ ᱫᱟᱲᱮᱭᱟᱜᱼᱟ ᱛᱟᱦᱚᱞᱮ ᱠᱷᱟᱡ ᱫᱚ ᱟᱰᱤ ᱜᱚᱱᱰᱳᱜᱳᱞ ᱛᱟᱦᱚᱞᱮ ᱛᱚ ᱟᱡᱨᱮᱱ ᱜᱤᱫᱽᱨᱟᱹ ᱯᱤᱫᱽᱨᱟᱹ ᱠᱚᱦᱚᱸ ᱱᱟᱜ ᱚᱱᱠᱟ ᱚᱞ ᱯᱟᱲᱦᱟᱣ ᱠᱚ ᱚᱱᱟ ᱵᱟᱭ ᱪᱮᱫ ᱪᱚ ᱫᱟᱲᱮᱭᱟᱠᱚᱣᱟ ᱪᱮᱫᱵᱤᱱ ᱞᱟᱹᱭᱟ ᱜᱚᱝᱠᱮ
ᱦᱮᱸ ᱮᱠᱫᱚᱢ ᱯᱩᱨᱟᱹ ᱠᱟᱣᱰᱤ ᱫᱚ ᱮᱠᱫᱚᱢ ᱫᱚᱨᱠᱟᱨᱚᱜ ᱠᱟᱱ ᱜᱮᱭᱟ ᱥᱮ ᱢᱟᱱᱮ ᱟᱡ ᱱᱤᱡᱮ ᱛᱮᱫᱚ ᱥᱟᱵ ᱠᱟᱜ ᱢᱮ ᱠᱚᱴᱟ ᱫᱤᱱᱮ ᱯᱟᱲᱦᱟᱣ ᱵᱟᱲᱟᱭᱟ ᱠᱟᱹᱴᱤᱡ ᱨᱮ ᱫᱚ ᱯᱟᱲᱦᱟᱣ ᱵᱟᱲᱟ ᱠᱮᱫᱮ ᱡᱟᱜᱮ ᱥᱮᱬᱟ ᱵᱟᱲᱟ ᱟᱫᱮᱭᱟᱭ ᱟᱨ ᱡᱮᱦᱮᱛᱩ ᱵᱟᱲᱟᱭᱟ ᱢᱮᱱᱠᱷᱟᱱ ᱚᱱᱟ ᱯᱚᱨ ᱡᱚᱠᱷᱚᱱᱮ ᱦᱟᱨᱟᱜ ᱠᱟᱱᱟ ᱟᱫᱚ ᱩᱱ ᱫᱚ ᱛᱚ ᱚᱲᱟᱜ ᱨᱮ ᱛᱚᱵᱮᱱᱛᱮ ᱵᱟᱨᱦᱮ ᱪᱟᱞᱟᱜ ᱦᱩᱭᱩᱜ ᱛᱟᱭᱟ ᱯᱟᱲᱦᱟᱜ ᱞᱟᱹᱜᱤᱫ᱾
ᱦᱮᱸ ᱦᱮᱸ
ᱛᱚᱠᱷᱚᱱ ᱛᱚ ᱠᱟᱹᱣᱰᱤ ᱛᱚ ᱮᱠᱟᱞ ᱜᱮ ᱞᱟᱹᱠᱛᱤ ᱠᱟᱱᱟ ᱥᱮ
ᱮᱠᱫᱚᱢ ᱮᱠᱟᱞ ᱜᱮ ᱟᱨ ᱱᱤᱛᱚᱜ ᱡᱟᱦᱟᱸ ᱥᱤᱪᱩᱭᱮᱥᱚᱱ ᱵᱚᱱ ᱧᱮᱞᱫᱟ ᱱᱚᱜᱼᱚᱭ ᱡᱩᱫᱤ ᱥᱟᱵ ᱠᱟᱜ ᱢᱮ ᱱᱚᱝᱠᱟ ᱤᱭᱟᱹ ᱠᱚ ᱵᱟᱠᱚ ᱧᱟᱢᱮᱫ ᱠᱚᱣᱟ ᱪᱟᱹᱠᱨᱤ ᱡᱟᱶᱟᱭ ᱠᱚ ᱵᱟᱠᱚ ᱧᱟᱢᱮᱫ ᱠᱚᱣᱟ ᱛᱟᱦᱚᱞᱮ ᱟᱹᱰᱤ ᱟᱭᱢᱟ ᱠᱩᱲᱤ ᱜᱮ ᱱᱚᱝᱠᱟ ᱟᱡ ᱠᱚ ᱛᱮᱜᱮ ᱠᱚ ᱡᱟᱶᱟᱭᱚᱜ ᱠᱟᱱ ᱜᱮᱭᱟ ᱦᱮᱸ ᱥᱮ ᱛᱚ ᱮᱢᱚᱱ ᱢᱤᱫᱴᱟᱝ ᱡᱟᱭᱜᱟ ᱨᱮᱠᱚ ᱡᱟᱶᱟᱭᱚᱜ ᱠᱟᱱᱟ ᱡᱟᱦᱟᱸᱭ ᱫᱚ ᱦᱟᱱᱮ ᱯᱟᱹᱣᱟᱹ ᱦᱟᱺᱰᱤᱥ ᱥᱮ ᱟᱹᱰᱤ ᱢᱟᱱᱮ ᱡᱟᱦᱟᱸᱭ ᱠᱚᱲᱟ ᱫᱚ ᱫᱚᱢᱮ ᱫᱟᱬᱟᱱᱟᱭ ᱟᱨᱠᱤ ᱚᱱᱠᱟᱱ ᱠᱚᱲᱟ ᱠᱚ ᱪᱮᱛᱟᱱ ᱨᱮᱜᱮ ᱵᱤᱥᱤ ᱠᱚ ᱡᱟᱶᱟᱭᱚᱜ ᱠᱟᱱᱟ ᱦᱮᱸ ᱥᱮ ᱵᱟᱝ ᱜᱚᱴᱟ
ᱦᱮᱸ ᱮᱠᱫᱚᱢ ᱮᱠᱫᱚᱢ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱮᱠᱫᱚᱢ ᱮᱠᱮᱱ ᱚᱱᱠᱟᱱ ᱠᱚᱜᱮ ᱡᱟᱦᱟᱸᱭ ᱠᱚ ᱠᱳᱱᱳ ᱫᱟᱭᱤᱛᱛᱚ ᱵᱟᱹᱱᱩᱜ ᱛᱟᱠᱚᱣᱟ ᱥᱚᱵ ᱥᱚᱢᱚᱭ ᱫᱟᱬᱟ ᱵᱟᱲᱟᱭᱟ ᱠᱚ ᱠᱟᱹᱴᱤᱡ ᱦᱤᱨᱳ ᱦᱤᱨᱳ ᱠᱚ ᱛᱟᱦᱮᱱᱟ ᱚᱱᱠᱟᱱ ᱠᱚ ᱴᱷᱮᱱ ᱜᱮ ᱵᱟᱹᱲᱛᱤ ᱠᱚ ᱡᱟᱶᱟᱭᱚᱜ ᱠᱟᱱᱟ
ᱮᱠᱫᱚᱢ ᱮᱠᱫᱚᱢ ᱮᱠᱫᱚᱢ ᱚᱱᱟ ᱚᱱᱟᱛᱮ ᱢᱟᱱᱮ ᱠᱩᱲᱤ ᱜᱤᱫᱽᱨᱟᱹ ᱪᱮᱛᱟᱱ ᱨᱮ ᱮᱛᱚᱨ ᱱᱮᱛᱟᱨ ᱢᱟᱱᱮ ᱠᱩᱲᱤ ᱜᱤᱫᱽᱨᱟᱹ ᱮᱢᱚᱱ ᱢᱤᱫᱴᱟᱝ ᱯᱚᱨᱡᱟᱭ ᱨᱮᱠᱚ ᱯᱟᱲᱦᱟᱜ ᱠᱟᱱᱟ ᱡᱟᱦᱟᱸ ᱫᱚ ᱟᱠᱚ ᱚᱸᱰᱮ ᱠᱷᱚᱱᱟᱜ ᱫᱟᱹᱲ ᱛᱮᱠᱚ ᱵᱟᱫᱽᱫᱷᱚᱜ ᱠᱟᱱᱟ ᱦᱮᱸ ᱥᱮ ᱵᱟᱝ ᱚᱱᱠᱟ ᱟᱹᱰᱤ ᱟᱭᱢᱟ ᱡᱟᱭᱜᱟ ᱨᱮᱜᱮ ᱧᱮᱞᱚᱜ ᱠᱟᱱᱟ ᱥᱮ ᱵᱟᱝ?
ᱦᱮᱸ ᱦᱮᱸ ᱛᱚᱠᱷᱚᱱ ᱫᱚ ᱯᱩᱨᱟᱹ ᱮᱠᱫᱚᱢ ᱯᱚᱨᱤᱥᱛᱷᱤᱛᱤ ᱮᱠᱫᱚᱢ ᱵᱟᱹᱲᱤᱡ ᱩᱛᱟᱹᱨᱚᱜ ᱠᱟᱱᱟ ᱥᱮ ᱢᱟᱱᱮ ᱩᱱ ᱥᱚᱢᱚᱭ ᱫᱚ ᱡᱚᱠᱷᱚᱱᱮ ᱪᱟᱞᱟᱣ ᱠᱟᱱᱟ ᱛᱚᱠᱷᱚᱱ ᱫᱚ ᱟᱭᱟᱜ ᱡᱩᱣᱟᱹ ᱡᱩᱣᱟᱹᱱ ᱨᱮᱱᱟᱜ ᱡᱳᱥ ᱛᱮ ᱪᱟᱞᱟᱣ ᱠᱟᱱ ᱛᱟᱦᱮᱱᱟ ᱢᱮᱱᱠᱷᱟᱱ ᱯᱚᱨᱮᱛᱮ ᱯᱚᱨᱮ ᱛᱮᱫᱚ ᱯᱩᱨᱟᱹ ᱯᱚᱨᱤᱵᱟᱨ ᱨᱮᱱᱟᱜ ᱪᱟᱯ ᱯᱟᱲᱟᱜ ᱠᱟᱱᱟ ᱥᱮ
ᱮᱠᱫᱚᱢ ᱮᱠᱫᱚᱢ ᱱᱚᱣᱟ ᱫᱚ ᱮᱠᱟᱞ ᱜᱮ ᱥᱟᱹᱨᱤ ᱠᱟᱛᱷᱟ ᱠᱟᱱᱟ ᱱᱚᱜᱼᱚᱭ ᱱᱚᱣᱟ ᱱᱤᱛᱚᱜ ᱟᱵᱚ ᱨᱮᱱ ᱡᱩᱣᱟᱹᱱ ᱵᱤᱥᱮᱥ ᱠᱟᱨᱛᱮ ᱢᱟᱹᱭ ᱛᱟᱠᱚ ᱫᱚ ᱵᱩᱡᱽ ᱞᱟᱹᱠᱛᱤ ᱠᱟᱱ ᱛᱟᱠᱚᱣᱟ ᱡᱮ ᱮᱜ ᱤᱧ ᱦᱚᱸ ᱠᱟᱹᱢᱤ ᱥᱮᱬᱟᱭ ᱦᱩᱭᱩᱜ ᱛᱤᱧᱟᱹ ᱪᱮᱫᱟᱜ ᱥᱮ ᱤᱧ ᱢᱟᱱᱮ ᱦᱳᱥᱴᱮᱞ ᱨᱮ ᱢᱤᱱᱟᱹᱧ ᱨᱮᱦᱚᱸ ᱦᱳᱥᱴᱮᱞ ᱨᱮ ᱡᱟᱦᱟᱸ ᱮᱜ ᱟᱹᱰᱤ ᱨᱚᱠᱚᱢᱟᱜ ᱜᱮ ᱠᱟᱹᱢᱤ ᱦᱩᱭᱩᱜ ᱜᱮᱭᱟ ᱡᱟᱦᱟᱸ ᱫᱚ ᱤᱭᱟᱹ ᱠᱚ ᱵᱟᱜᱟᱱ ᱠᱚ ᱦᱮᱸ ᱥᱮ ᱟᱨ ᱚᱱᱠᱟ ᱥᱟᱯᱷᱟ ᱥᱟᱹᱯᱷᱤ ᱠᱚᱨᱮ ᱱᱟᱜ ᱵᱮᱯᱟᱨ ᱠᱚ ᱦᱩᱭᱩᱜ ᱜᱮᱭᱟ ᱦᱮᱸ ᱥᱮ ᱵᱟᱝ? ᱚᱱᱟ ᱠᱚᱨᱮ ᱡᱚᱯᱲᱟᱣ ᱦᱩᱭᱩᱜᱼᱟ ᱛᱟᱨᱯᱚᱨ ᱟᱹᱰᱤ ᱟᱭᱢᱟ ᱞᱮᱠᱟᱱᱟᱜ ᱚᱠᱟ ᱠᱚ ᱦᱳᱥᱴᱮᱞ ᱠᱚᱨᱮ ᱫᱚ ᱚᱱᱟ ᱤᱭᱟᱹ ᱠᱚ ᱪᱟᱥ ᱪᱟᱥ ᱦᱚᱪᱚ ᱠᱚᱣᱟ ᱠᱚ ᱠᱚᱸᱰᱷᱟ ᱠᱚ ᱦᱚᱛᱚᱫ ᱠᱚ ᱦᱮᱸ ᱥᱮ ᱵᱟᱝ?
ᱦᱳᱭ ᱦᱳᱭ ᱟᱨᱚ ᱚᱱᱠᱟ ᱤᱛᱩᱱ ᱟᱥᱲᱟ ᱠᱚᱨᱮ ᱧᱮᱞᱚᱜᱚᱜᱼᱟ ᱡᱮ ᱦᱟᱱᱮ ᱟᱠᱚᱣᱟᱜ ᱯᱨᱮᱠᱴᱤᱠᱮᱞ ᱢᱤᱫᱴᱮᱱ ᱵᱟᱝ ᱛᱟᱦᱮᱱ ᱚᱱᱟᱨᱮ ᱚᱱᱮ ᱡᱚᱱᱚᱜ ᱠᱚ ᱵᱮᱱᱟᱣ ᱦᱚᱪᱚ ᱠᱚᱣᱟ ᱴᱩᱠ ᱠᱩᱡ ᱠᱚᱠᱚ ᱵᱮᱱᱟᱣ ᱦᱚᱪᱚ ᱠᱚᱣᱟ ᱚᱱᱠᱟ ᱥᱟᱶᱛᱮ ᱯᱟᱹᱴᱭᱟᱹ ᱠᱚ ᱮᱢᱟᱱ ᱮᱢᱟᱱ ᱠᱚ ᱚᱱᱟ ᱠᱚ ᱠᱚ ᱵᱮᱱᱟᱣ ᱦᱚᱪᱚ ᱠᱚᱜᱮᱭᱟ ᱥᱮ
ᱮᱠᱫᱚᱢ ᱮᱠᱫᱚᱢ ᱮᱠᱫᱚᱢ ᱱᱚᱣᱟ ᱫᱚ ᱱᱟᱦᱟᱜ
ᱚᱱᱟ ᱠᱚᱨᱮ ᱩᱱᱟᱹᱜ ᱩᱱᱠᱩ ᱢᱟᱱᱮ ᱫᱟᱣ ᱦᱚᱸ ᱵᱟᱝ ᱠᱚ ᱦᱟᱢᱮᱴᱮᱜᱼᱟ ᱟᱹᱰᱤ ᱜᱟᱱ ᱜᱮ ᱧᱮᱞᱚᱜ ᱠᱟᱱᱟ
ᱮᱠᱫᱚᱢ ᱮᱠᱫᱚᱢ ᱡᱟᱦᱟᱸ ᱚᱱᱟ ᱡᱟᱦᱟᱸ ᱥᱟᱵᱡᱮᱴ ᱵᱤᱱ ᱞᱟᱹᱭ ᱠᱮᱭᱟ ᱠᱤ ᱦᱟᱜ ᱡᱟᱦᱟ ᱞᱟᱹᱭ ᱟᱠᱚ ᱠᱚᱨᱢᱚ ᱥᱤᱠᱠᱷᱟ ᱥᱮ ᱡᱮ ᱢᱤᱫᱴᱟᱝ ᱥᱟᱵᱡᱮᱴ ᱠᱚ ᱞᱟᱹᱭᱟ ᱚᱱᱟ ᱫᱚ ᱦᱮᱸᱥᱮ ᱵᱤᱥᱮᱥ ᱠᱟᱨᱛᱮ ᱚᱱᱟ ᱠᱚ ᱥᱟᱵᱡᱮᱴ ᱠᱚ ᱪᱮᱛᱟᱱ ᱨᱮᱜᱮ ᱧᱮᱞ ᱦᱩᱭ ᱠᱟᱱᱟ ᱡᱮ ᱢᱟᱹᱭ ᱵᱟᱹᱵᱩ ᱛᱟᱠᱚ ᱥᱟᱱᱟᱢ ᱠᱚᱜᱮ ᱟᱨᱠᱤ ᱚᱱᱟ ᱠᱚ ᱥᱟᱵᱡᱮᱴ ᱨᱤᱭᱟᱜ ᱡᱚᱠᱷᱚᱱ ᱜᱮ ᱠᱞᱟᱥ ᱛᱟᱦᱮᱱ ᱛᱟᱠᱚᱣᱟ ᱟᱫᱚᱠᱚ ᱞᱟᱹᱭᱟ ᱱᱚᱣᱟ ᱫᱚ ᱠᱚᱨᱢᱚ ᱥᱤᱠᱷᱟ ᱠᱟᱱᱟ ᱱᱚᱣᱟ ᱫᱚ ᱵᱟᱫ ᱠᱟᱜ ᱢᱮ ᱪᱚᱞᱚ ᱯᱷᱟᱠᱤ ᱦᱩᱭᱩᱜᱟ ᱦᱮᱥᱮ ᱟᱨ ᱵᱤᱥᱮᱥ ᱠᱟᱨᱛᱮ ᱟᱵᱚ ᱫᱚ ᱚᱱᱟ ᱪᱮᱛᱟᱱ ᱨᱮᱜᱮ ᱛᱚ ᱡᱳᱨ ᱮᱢᱟᱜ ᱦᱳᱭᱳᱜ ᱛᱟᱵᱳᱱᱟ ᱠᱟᱨᱚᱱ ᱮ ᱟᱵᱚᱨᱮᱱ ᱵᱮᱥᱤᱨ ᱵᱷᱟᱜᱽ ᱜᱮᱠᱚ ᱞᱟᱹᱭᱟ ᱡᱮ ᱤᱛᱤᱦᱟᱥ ᱵᱷᱩᱜᱟᱹᱞ ᱠᱮᱞᱟᱥ ᱢᱮ ᱵᱤᱥᱤ ᱱᱟᱢᱵᱟᱨ ᱦᱟᱛ ᱦᱟᱛᱟᱣ ᱢᱮ, ᱢᱮᱱᱠᱷᱟᱱ ᱤᱛᱤᱦᱟᱥ ᱵᱷᱩᱜᱚᱞ ᱥᱮᱬᱟ ᱠᱟᱛᱮᱫ ᱫᱚ ᱮ ᱟᱢ ᱪᱮᱫ ᱮᱢ ᱪᱤᱠᱟᱹ ᱫᱟᱲᱮᱭᱟᱜ-ᱟ ᱞᱟᱹᱭ ᱢᱮ ᱢᱟ ᱾
ᱢᱟᱱᱮ ᱢᱟᱱᱮ ᱮᱢᱚᱱ ᱚᱱᱠᱟᱱᱟᱜ ᱢᱟᱱᱮ ᱯᱟᱲᱦᱟᱜ ᱦᱩᱭᱩᱜ-ᱟ, ᱡᱟᱦᱟᱸ ᱫᱚ ᱟᱵᱚ ᱠᱟᱹᱢᱤ ᱨᱮ ᱞᱟᱜᱟᱜ ᱢᱟ ᱾ ᱯᱮᱱᱰᱤᱝ ᱨᱮ
ᱮᱠᱫᱚᱢ ᱮᱠᱫᱚᱢ ᱮᱠᱫᱚᱢ ᱾ ᱢᱟᱱᱮ ᱱᱚᱜ-ᱚᱭ ᱡᱟᱦᱟᱸ ᱠᱚᱨᱢᱚ ᱥᱤᱠᱠᱷᱟ ᱚᱱᱟ ᱫᱚ ᱢᱤᱫᱴᱟᱝ ᱠᱟᱡ ᱨᱮ ᱞᱟᱜᱟᱜ ᱛᱟᱵᱚᱱᱟ ᱾ ᱛᱟᱯᱚᱨ ᱟᱵᱚᱣᱟᱜ ᱢᱮᱱᱟᱜ ᱛᱟᱵᱚᱱᱟ ᱮ ᱯᱷᱤᱡᱤᱠᱮᱞ ᱮᱰᱩᱠᱮᱥᱮᱱ ᱦᱮᱸᱥᱮ ᱾ ᱡᱟᱦᱟ ᱫᱚ ᱟᱵᱚᱣᱟᱜ ᱮ ᱥᱟᱨᱤᱨᱤᱠ ᱫᱤᱠ ᱫᱤᱭᱮᱛᱮ ᱢᱤᱫᱴᱟᱝ ᱵᱷᱟᱹᱜᱤ ᱢᱤᱫᱴᱟᱝ ᱤᱭᱟᱹ ᱠᱟᱱᱟ ᱥᱟᱵᱡᱮᱴ ᱠᱟᱱᱟ ᱦᱮᱸᱥᱮ ᱾
ᱟᱵᱚ ᱟᱵᱚᱣᱟᱜ ᱦᱚᱲᱢᱚ ᱛᱤ ᱡᱟᱸᱜᱟ ᱚᱠᱟ ᱞᱮᱠᱟᱛᱮ ᱵᱷᱟᱞᱮ ᱵᱚᱱ ᱫᱚᱦᱚᱭᱟ ᱚᱱᱟ ᱱᱤᱭᱮ ᱵᱤᱥᱮᱥ ᱮᱠᱴᱟ ᱢᱟᱱᱮ ᱚᱱᱟᱛᱮ ᱚᱞ ᱦᱮᱱᱟᱜ-ᱟ ᱾
ᱮᱠᱫᱚᱢ ᱮᱠᱫᱚᱢ ᱮᱠᱫᱚᱢ ᱾ ᱟᱵᱚ ᱫᱚ ᱵᱟᱧᱪᱟᱣ ᱢᱮᱱᱟᱜ ᱵᱚᱱᱟ ᱱᱚᱣᱟ ᱠᱷᱟᱹᱛᱤᱨ ᱜᱮ ᱦᱮᱸ ᱥᱮ, ᱠᱚᱨᱢᱚ ᱥᱤᱠ ᱷᱟ ᱯᱷᱤᱡᱤᱠᱮᱞ ᱮᱰᱩᱠᱮᱥᱚᱱ, ᱢᱮᱱᱠᱷᱟᱱ ᱱᱚᱣᱟ ᱠᱚᱫᱚ ᱡᱟᱦᱟᱸ ᱤᱛᱤᱦᱟᱥ ᱵᱷᱩᱜᱳᱞ ᱱᱚᱣᱟ ᱠᱚᱫᱚ ᱢᱤᱫᱴᱟᱝ ᱪᱟᱹᱠᱨᱤ ᱧᱟᱢ ᱨᱮᱱᱟᱜ ᱢᱤᱫᱴᱟᱝ ᱤᱭᱟᱹ ᱠᱟᱱᱟ ᱟᱨᱠᱤ ᱯᱟᱱᱛᱷᱟ ᱠᱟᱱᱟ ᱦᱮᱸ ᱥᱮ ᱵᱟᱝ ᱪᱮᱫ ᱵᱤᱱ ᱞᱟᱹᱭᱟ ᱜᱚᱝᱠᱮ ᱾
ᱦᱮᱸ ᱮᱠᱫᱚᱢ ᱾ ᱢᱟᱱᱮ ᱟᱱᱮ ᱟᱱᱮ ᱤᱛᱤᱦᱟᱥ ᱡᱟᱦᱟᱸ ᱱᱟᱜᱟᱢ ᱚᱱᱟ ᱫᱚ ᱧᱮᱞᱚᱜ ᱠᱟᱱᱟ ᱦᱟᱱᱮ ᱯᱟᱹᱦᱤᱞ ᱫᱤᱱ ᱨᱮᱱᱟᱜ ᱠᱟᱛᱷᱟ ᱠᱚᱜᱮ ᱥᱩᱫᱷᱩ ᱦᱮᱱᱟᱜ-ᱟ ᱾ ᱮᱠᱷᱟᱱ ᱯᱟᱹᱦᱤᱞ ᱫᱤᱱ ᱨᱮᱱᱟᱜ ᱥᱩᱫᱷᱩ ᱠᱟᱛᱷᱟ ᱠᱚ ᱵᱟᱲᱟᱭ ᱠᱟᱛᱮ ᱫᱚ ᱚᱱᱟ ᱫᱚ ᱢᱟᱱᱮ ᱦᱟᱯᱮᱱ ᱫᱤᱱ ᱨᱮᱱᱟᱜ ᱠᱟᱹᱢᱤ ᱨᱮᱫᱚ ᱵᱟᱝ ᱞᱟᱜᱟᱜ ᱠᱟᱱᱟ ᱟᱨᱠᱤ ᱾
ᱮᱠᱫᱚᱢ ᱮᱠᱫᱚᱢ ᱮᱠᱫᱚᱢ ᱾ ᱦᱩᱸ ᱮᱠᱫᱚᱢ ᱮᱠᱫᱚᱢ ᱮᱠᱫᱚᱢ ᱾ ᱟᱨ ᱛᱟᱦᱞᱮ ᱜᱚᱝᱠᱮ ᱫᱚ ᱛᱟᱦᱚᱞᱮ ᱚᱱᱠᱟ ᱠᱟᱹᱢᱤ ᱵᱟᱲᱟ ᱠᱚᱫᱚ ᱪᱮᱫ ᱢᱟᱱᱮᱻ ᱮ ᱦᱩᱲᱩ ᱠᱚᱫᱚ ᱛᱟᱦᱚᱞᱮ ᱛᱚ ᱱᱚᱜ-ᱚᱭᱵᱤᱱ ᱞᱟᱹᱭᱮᱫ-ᱟ ᱛᱟᱞᱦᱮ ᱚᱱᱠᱟ ᱟᱣᱨᱤ ᱥᱟᱨᱫᱤᱜ-ᱟ, ᱛᱟᱞᱦᱮ ᱚᱱᱠᱟ ᱛᱚᱞᱟ ᱠᱚᱫᱚ ᱛᱟᱦᱞᱮ ᱮᱨ ᱵᱟᱲᱟ ᱦᱩᱭ ᱟᱠᱟᱱᱟ ᱥᱮ ᱵᱟᱝ?
ᱦᱮᱸ ᱦᱮᱸ ᱮᱠᱫᱚᱢ ᱛᱚᱞᱟ ᱠᱚᱫᱚ ᱮᱨ ᱦᱩᱭ ᱟᱠᱟᱱ ᱜᱮᱭᱟ, ᱢᱮᱱᱠᱷᱟᱱ
ᱦᱩᱸ ᱦᱩᱸ ᱾
ᱟᱣᱨᱤ ᱛᱚᱞᱟ ᱠᱚᱦᱚᱸ ᱟᱣᱨᱤ ᱦᱟᱨᱟᱜ-ᱟ ᱛᱮᱢᱚᱱ ᱫᱚ ᱨᱚᱦᱚᱭ ᱩᱯᱚᱡᱩᱠᱛᱚ ᱫᱚ ᱾
ᱟᱪᱪᱷᱟ ᱟᱪᱪᱷᱟ ᱟᱪᱪᱷᱟ ᱾ ᱛᱟᱦᱚᱞᱮ ᱫᱚ ᱱᱟᱦᱟᱜ ᱟᱹᱰᱤ ᱜᱟᱱ ᱜᱮᱯᱮ ᱛᱟᱭᱚᱢ ᱮᱱᱟ ᱟᱯᱮ ᱫᱚ ᱿
ᱦᱮᱸ ᱚᱱᱠᱟ ᱜᱮ ᱞᱟᱦᱟ ᱛᱮᱦᱚᱸᱻ ᱢᱟᱱᱮ ᱫᱚᱢᱮ ᱵᱟᱭ ᱫᱟᱜ ᱵᱟᱲᱟ ᱟᱠᱟᱫ ᱛᱟᱦᱮᱸᱫ ᱛᱚ ᱾
ᱦᱮᱸ ᱦᱮᱸ ᱾
ᱢᱟᱱᱮ ᱛᱚᱞᱟ ᱚᱱᱮᱡ ᱮᱸᱻ ᱪᱟᱨᱟ ᱜᱤᱰᱤ ᱞᱟᱹᱜᱤᱫ ᱦᱚᱸ ᱚᱱᱠᱟ ᱵᱟᱭ ᱫᱟᱜ ᱟᱠᱟᱜ ᱛᱟᱦᱮᱸᱫ ᱾ ᱚᱱᱟ ᱦᱚᱛᱮᱜ ᱛᱮ ᱟᱫᱚ ᱚᱱᱟ ᱵᱟᱝᱞᱮ ᱜᱤᱰᱤ ᱫᱟᱲᱮ ᱟᱠᱟᱫ-ᱟ ᱾
ᱟᱪᱪᱷᱟ ᱾
ᱟᱪᱪᱷᱟ ᱟᱯᱮᱭᱟᱜ ᱠᱚᱫᱚ ᱛᱚᱞᱟ ᱠᱚᱫᱚ ᱦᱟᱨᱟᱣ ᱟᱠᱟᱱ ᱜᱮᱭᱟ ᱥᱮ ᱟᱹᱣᱨᱤ?
ᱦᱮᱸ ᱱᱟᱦᱟᱜ ᱛᱚᱞᱟ ᱠᱚᱫᱚ ᱡᱚᱛᱚ ᱜᱮ ᱦᱟᱨᱟᱣ ᱟᱠᱟᱱᱟ ᱾ ᱟᱫᱚ ᱱᱟᱦᱟᱜ ᱮ ᱠᱷᱮᱛ ᱠᱚ ᱞᱚᱥᱚᱫ ᱞᱮᱠᱟᱱᱟᱜ ᱦᱟᱯᱳᱭ ᱟᱹᱣᱨᱤᱭ ᱫᱟᱜᱟᱭ, ᱟᱫᱚ ᱚᱱᱟ ᱜᱮᱞᱮ ᱢᱚᱱᱮᱜ-ᱟ ᱡᱩᱫᱤ ᱜᱟᱯᱟ ᱢᱮᱭᱟᱝ ᱛᱮ ᱡᱩᱫᱤ ᱚᱱᱠᱟ ᱩᱱᱟᱹᱜ ᱵᱟᱝ ᱡᱚᱨᱚᱜ-ᱟ ᱦᱮᱸ ᱥᱮ
ᱦᱳᱭ ᱾
ᱛᱟᱦᱚᱞᱮ ᱠᱷᱟᱡ ᱫᱚ ᱱᱟᱦᱟᱜ ᱚᱱᱟ ᱫᱚ ᱵᱟᱸᱫᱷ ᱠᱷᱚᱱᱟᱜ ᱜᱮ ᱱᱟᱦᱟᱜ ᱮᱻ ᱢᱮᱥᱤᱱ ᱪᱟᱞᱟᱣ ᱦᱩᱭᱩᱜ-ᱟ ᱾
ᱮᱠᱫᱚᱢ ᱟᱨ ᱚᱱᱟ ᱥᱚᱢᱚᱭ ᱨᱮ ᱵᱟᱝ ᱨᱚᱦᱚᱭ ᱞᱮᱠᱷᱟᱱ ᱛᱚ ᱛᱚᱞᱟ ᱠᱚᱦᱚᱸ ᱛᱚ ᱦᱟᱲᱟᱢᱚᱜ-ᱟ ᱥᱮ ᱾
ᱮᱠᱫᱚᱢ ᱮᱠᱫᱚᱢ ᱛᱚᱞᱟ ᱠᱚ ᱦᱟᱲᱟᱢ ᱞᱮᱱᱠᱷᱟᱱ ᱟᱨ ᱚᱱᱟ ᱵᱟᱹᱛᱟᱹᱲᱤ ᱡᱟᱦᱟᱸ ᱫᱚᱠᱚ ᱞᱟᱹᱭᱟ ᱵᱟᱹᱛᱟᱹᱲᱤ ᱡᱤᱱᱤᱥᱴᱟᱜ ᱵᱟᱹᱛᱟᱹᱲᱤ ᱡᱤᱱᱤᱥᱴᱟᱜ ᱱᱟᱜ ᱵᱟᱝ ᱦᱩᱭᱩᱜ-ᱟ, ᱦᱮᱸ ᱥᱮ ᱵᱟᱝ ᱾
ᱦᱳᱭ ᱮᱠᱫᱚᱢ ᱾ ᱟᱨ ᱚᱱᱟ ᱫᱚ ᱩᱱ ᱥᱚᱢᱚᱭ ᱨᱚᱦᱚᱭ ᱨᱮᱦᱚᱸ ᱟᱨᱠᱤ ᱚᱱᱟ ᱛᱮᱢᱚᱱ ᱮᱠᱴᱟ ᱫᱚ ᱢᱟᱱᱮ ᱵᱟᱝ ᱫᱟᱨᱮᱜ-ᱟ ᱚᱱᱟ ᱜᱚᱡ ᱜᱤᱰᱤᱜ-ᱟ ᱾
ᱦᱮᱸ ᱦᱩᱸ ᱮᱠᱟᱞ ᱜᱮ ᱮᱠᱟᱞ ᱜᱮ ᱾ ᱛᱟᱦᱚᱞᱮ ᱵᱟᱹᱦᱩ ᱠᱚᱫᱚ ᱛᱤᱥ ᱠᱚᱵᱚᱱ ᱛᱤᱥ ᱠᱚᱨᱮ ᱯᱮ ᱛᱤᱥ ᱠᱚᱨᱮ ᱟᱹᱜᱩ ᱠᱚᱣᱟ ᱜᱚᱢᱠᱮ ᱛᱟᱦᱚᱞᱮ?
ᱟᱻ ᱵᱟᱹᱦᱩ ᱟᱹᱜᱩ ᱢᱟ ᱵᱟᱝ ᱥᱟᱱᱟ ᱠᱟᱱ ᱱᱤᱡᱮᱨᱟᱜ ᱡᱟᱸᱜᱟ ᱛᱮ ᱵᱟᱝ ᱠᱮᱴᱮᱡ ᱛᱤᱸᱜᱩ ᱞᱮᱱᱠᱷᱟᱱ
ᱮᱠᱫᱚᱢ ᱮᱠᱫᱚᱢ ᱱᱚᱣᱟ ᱫᱚ ᱟᱹᱰᱤ ᱫᱟᱢᱟᱱ ᱠᱟᱛᱷᱟ ᱵᱤᱱ ᱞᱟᱹᱭ ᱠᱟᱫᱟ ᱱᱤᱡᱮᱨᱟᱜ ᱡᱟᱸᱜᱟ ᱛᱮ ᱡᱚᱛᱚ ᱫᱤᱱ ᱚᱱᱠᱟ ᱵᱟᱢ ᱛᱤᱸᱜᱩ ᱠᱮᱴᱮᱡᱚᱜᱼᱟ ᱛᱟᱦᱚᱞᱮ ᱩᱱᱟᱹᱜ ᱫᱤᱱ ᱫᱚ ᱱᱟᱦᱟᱸᱜ ᱵᱟᱹᱦᱩ ᱟᱹᱜᱩ ᱠᱟᱛᱮᱜ ᱦᱚᱸ ᱪᱮᱜ ᱮᱢ ᱪᱤᱠᱟᱹᱭᱟ ᱦᱮᱸ ᱥᱮ ᱮᱴᱟᱜ ᱨᱮᱱ ᱠᱩᱲᱤ ᱜᱤᱫᱽᱨᱟᱹ ᱪᱮᱜ ᱮᱢ ᱡᱚᱢ ᱚᱪᱚᱭᱟ ᱦᱮᱸ ᱥᱮ ᱵᱟᱝ᱾
ᱦᱳᱭ ᱦᱳᱭ ᱟᱨ ᱱᱤᱛᱚᱜ ᱨᱮᱢ ᱟᱹᱜᱩ ᱠᱟᱭᱟ ᱚᱱᱠᱟ ᱧᱮᱞᱟᱢ ᱟᱨ ᱱᱤᱡᱮᱨ ᱨᱮᱱ ᱟᱭᱳᱼᱵᱟᱵᱟ ᱜᱮ ᱡᱩᱫᱤ ᱵᱟᱹᱦᱩᱣᱟᱜ ᱦᱚᱨᱚᱜ ᱵᱟᱸᱫᱮ ᱠᱤᱨᱤᱧ ᱞᱟᱹᱜᱤᱫ ᱠᱟᱹᱣᱰᱤ ᱠᱚᱢ ᱠᱚᱭ ᱠᱤᱱᱟ ᱚᱱᱟ ᱫᱚ ᱠᱟᱹᱴᱤᱜ ᱟᱞᱟᱫᱟᱜ ᱠᱟᱱᱟ ᱥᱮ,
ᱮᱠᱫᱚᱢ ᱮᱠᱫᱚᱢ ᱮᱠᱫᱚᱢ ᱟᱨ ᱵᱮᱯᱟᱨ ᱴᱟᱜ ᱫᱚ ᱦᱩᱭᱩᱜ ᱠᱟᱱᱟ ᱱᱤᱡᱮᱨᱟᱜ ᱡᱟᱸᱜᱟ ᱛᱮ ᱛᱤᱸᱜᱩᱱ ᱦᱩᱭᱩᱜᱼᱟ᱾ ᱟ ᱵᱟᱹᱦᱩ ᱡᱟᱛᱮᱜ ᱟᱢᱟᱜ ᱟᱢᱟᱜ ᱮᱢ ᱪᱟᱞᱟᱣ ᱫᱟᱲᱮᱭᱟᱜ ᱛᱟᱢ ᱢᱟ ᱟᱢᱨᱮᱱ ᱮᱨᱟᱣ ᱮᱢ ᱪᱟᱞᱟᱣ ᱫᱟᱲᱮᱭᱟᱜ ᱢᱟ ᱚᱱᱟ ᱥᱟᱶᱛᱮ ᱟᱢᱟᱜ ᱚᱲᱟᱜ ᱨᱮᱱᱟᱜ ᱡᱟᱵᱚᱛᱤᱭᱚ ᱡᱟᱦᱟᱸ ᱛᱤᱱᱟᱹᱜ ᱟᱱᱟᱴ ᱮᱴᱠᱮᱴᱚᱬᱮ ᱠᱚ ᱢᱮᱱᱟᱜᱼᱟ ᱡᱟᱦᱟᱸ ᱥᱚᱜ ᱥᱟᱱᱟᱢ ᱠᱚᱜᱮ ᱡᱟᱛᱮᱢ ᱥᱚᱞᱦᱮ ᱫᱟᱲᱤ ᱤᱫᱤ ᱫᱟᱲᱮᱭᱟᱜ ᱢᱟ᱾ ᱡᱚᱛᱚ ᱴᱩᱠᱩ ᱚᱱᱟ ᱡᱩᱫᱤ ᱵᱟᱢ ᱫᱟᱲᱮᱭᱟᱜᱼᱟ ᱛᱟᱦᱚᱞᱮ ᱠᱷᱟᱭ ᱫᱚ ᱤᱧᱦᱚᱸᱧ ᱢᱚᱱᱮᱭᱟ ᱟᱨᱠᱤ ᱮ ᱩᱱᱟᱹᱜ ᱛᱟᱲᱟ ᱛᱟᱲᱤ ᱫᱚ ᱩᱪᱤᱛ ᱵᱟᱝ ᱠᱟᱱᱟ ᱢᱮᱱᱠᱷᱟᱱ ᱮ ᱚᱱᱟ ᱫᱚ ᱠᱚᱨᱟᱣ ᱛᱮᱜᱮ ᱦᱩᱭᱩᱜ ᱛᱟᱵᱚᱱᱟ ᱦᱮᱸ ᱥᱮ ᱵᱟᱝ ᱵᱟᱯᱞᱟᱜ ᱛᱚ ᱞᱟᱜᱟᱜ ᱜᱮᱭᱟ ᱦᱮᱸ ᱥᱮ᱾
ᱮᱠᱫᱚᱢ ᱟᱵᱚᱣᱟᱜ ᱡᱟᱦᱟᱸ ᱢᱟᱱᱮ ᱪᱮᱜ ᱠᱚ ᱪᱮᱠᱟ ᱠᱚ ᱞᱟᱹᱭ ᱫᱚ ᱡᱮ ᱟᱵᱚ ᱢᱟᱱᱮ ᱵᱚᱝᱥᱚ ᱪᱟᱞᱟᱣ ᱤᱫᱤ ᱞᱟᱹᱜᱤᱫ ᱛᱮ ᱵᱟᱯᱞᱟᱜ ᱫᱚ ᱮᱠᱫᱚᱢ ᱞᱟᱹᱠᱛᱤᱜ ᱠᱟᱱᱟ ᱟᱨ ᱵᱟᱝ ᱵᱟᱯᱞᱟ ᱞᱮᱱᱠᱷᱟᱱ ᱟᱵᱚ ᱚᱱᱟ ᱱᱤᱡᱮᱨᱟᱜ ᱚᱸᱰᱮ ᱫᱚ ᱪᱟᱵᱟᱭ ᱱᱟ ᱥᱮ,
ᱪᱟᱵᱟᱭ ᱱᱟ ᱛᱟᱨᱯᱚᱨ ᱦᱟᱲᱟᱢ ᱞᱮᱱᱠᱷᱟᱱ ᱱᱟᱦᱟᱸᱜ ᱚᱠᱚᱭ ᱠᱚ ᱧᱮᱞ ᱢᱮᱭᱟ ᱦᱮᱸ ᱥᱮ᱾
ᱦᱳᱭ ᱦᱟᱲᱟᱢ ᱞᱮᱱᱠᱷᱟᱱ ᱚᱱᱠᱟ ᱧᱮᱞ ᱞᱟᱹᱜᱤᱜ ᱦᱚᱸ ᱦᱚᱲ ᱟᱫᱚ ᱚᱠᱚᱭ ᱧᱮᱞ ᱢᱮᱭᱟ ᱚᱲᱟᱜ ᱨᱮᱜᱮᱢ ᱜᱚᱡ ᱜᱤᱰᱤᱭᱟ ᱤᱱᱟᱹ ᱠᱷᱟᱱ᱾
ᱮᱠᱫᱚᱢ ᱮᱠᱫᱚᱢ ᱢᱟᱱᱮ ᱡᱟᱦᱟᱸᱭ ᱜᱮ ᱦᱩᱭᱩᱜ ᱢᱟᱹᱭ ᱦᱩᱭᱩᱜ ᱵᱟᱹᱵᱩᱭ ᱦᱩᱭᱩᱜ ᱢᱤᱜᱴᱟᱝ ᱜᱤᱫᱽᱨᱟᱹ ᱫᱚ ᱢᱤᱜᱴᱟᱝ ᱫᱚᱨᱠᱟᱨ ᱡᱟᱦᱟᱸᱭ ᱫᱚ ᱦᱟᱯᱮᱱ ᱫᱤᱱ ᱱᱟᱜ ᱮ ᱧᱮᱞ ᱫᱟᱲᱮᱭᱟᱢᱟ ᱦᱮᱸ ᱥᱮ᱾
ᱦᱳᱭ ᱮᱠᱫᱚᱢ ᱟᱨ ᱥᱩᱨ ᱥᱩᱨ ᱥᱩ ᱯᱩᱨ ᱥᱟᱺᱜᱤᱧ ᱦᱚᱲ ᱠᱚ ᱛᱟᱦᱮᱸᱱ ᱨᱮᱦᱚᱸ ᱩᱱᱠᱩ ᱫᱚ ᱪᱮᱛᱟᱱ ᱪᱮᱛᱟᱱ ᱜᱮᱠᱚ ᱨᱚᱲ ᱞᱟᱸᱫᱟ ᱵᱟᱲᱟᱣ ᱢᱟ ᱮᱱᱠᱷᱟᱱ ᱜᱚᱲᱚ ᱫᱚ ᱛᱮᱢᱚᱱ ᱮᱠᱴᱟ ᱵᱟᱝ ᱠᱚ ᱮᱢᱚᱜᱼᱟ ᱟᱢ ᱡᱩᱫᱤ ᱟᱹᱰᱤ ᱫᱩᱠ ᱨᱮᱢ ᱯᱟᱲᱟᱜᱼᱟ ᱚᱱᱟ ᱦᱚᱭᱛᱚ ᱠᱤᱪᱷᱩ ᱴᱟᱜ ᱜᱚᱲᱚᱣᱟᱜ ᱢᱮ ᱢᱮᱱᱠᱷᱟᱱ ᱟᱢ ᱯᱩᱨᱟᱹ ᱛᱮᱫᱚ ᱵᱟᱭ ᱜᱚᱲᱚ ᱫᱟᱲᱮᱭᱟᱢᱟ ᱥᱮ᱾
ᱮᱠᱫᱚᱢ ᱮᱠᱫᱚᱢ ᱮᱠᱫᱚᱢ ᱦᱩᱸ ᱢᱟᱱᱮ ᱱᱤᱡᱮᱨ ᱦᱚᱲ ᱡᱟᱦᱟᱸ ᱞᱮᱠᱟ ᱮᱠᱫᱚᱢ ᱡᱤᱣᱤ ᱟᱞᱟᱭ ᱠᱟᱛᱮᱜ ᱮ ᱜᱚᱲᱚ ᱟᱢᱟ ᱮᱸᱠᱷᱟᱱ ᱮᱴᱟᱜ ᱦᱚᱲ ᱫᱚ ᱚᱱᱟ ᱫᱚ ᱱᱟᱦᱟᱸᱜ ᱚᱱᱠᱟ ᱫᱚ ᱵᱟᱭ ᱜᱚᱲᱚ ᱣᱟᱢᱟ᱾ ᱦᱮᱸ ᱥᱮ ᱵᱟᱝ, ᱮᱠᱟᱞ ᱜᱮ ᱮᱠᱟᱞ ᱜᱮ ᱟᱪᱪᱷᱟ ᱜᱚᱝᱠᱮ ᱛᱟᱦᱚᱞᱮ ᱟᱞᱟᱝᱟ ᱱᱟᱦᱟᱸᱜ ᱚᱠᱛ ᱦᱚᱸ ᱟᱸ ᱢᱩᱪᱟᱹᱫ ᱦᱤᱡᱩᱜ ᱠᱟᱱ ᱛᱟᱞᱟᱝᱟ ᱦᱮᱸ ᱥᱮ
ᱦᱮᱸ᱾
ᱮᱸ ᱛᱟᱦᱚᱞᱮ ᱴᱷᱤᱠ ᱜᱮᱭᱟ ᱛᱟᱦᱚᱞᱮ ᱮ ᱟᱭᱢᱟ ᱟᱭᱢᱟ ᱥᱟᱨᱦᱟᱣ ᱜᱚᱝᱠᱮ ᱟᱹᱰᱤ ᱫᱟᱢᱟᱱ ᱚᱠᱛᱚ ᱵᱮᱱ ᱮᱢ ᱠᱟᱜ ᱞᱤᱧᱟᱹ ᱦᱮᱸᱥᱮ ᱮᱸ ᱴᱷᱤᱠ ᱜᱮᱭᱟ ᱢᱟ ᱛᱟᱦᱚᱞᱮ ᱛᱮᱤᱦᱮᱧ ᱫᱚ ᱱᱚᱝᱠᱟ ᱠᱟᱹ ᱜᱮ᱾ ᱦᱮᱸ ᱦᱮᱸ ᱜᱚᱝᱠᱮ ᱴᱷᱤᱠ ᱜᱮᱭᱟ ᱢᱟ ᱛᱟᱦᱚᱞᱮ ᱡᱚᱦᱟᱨ ᱜᱮ᱾
ᱦᱮᱸ ᱜᱚᱝᱠᱮ,
ᱦᱮᱸ ᱴᱷᱤᱠ ᱜᱮᱭᱟ᱾
ᱴᱷᱤᱠ ᱜᱮᱭᱟ ᱢᱟ ᱛᱟᱦᱚᱞᱮ ᱜᱚᱝᱠᱮ,